ᱦᱮᱞᱳ ᱛᱚ ᱡᱚᱦᱟᱨ ᱜᱤ
ᱪᱮᱫ ᱛᱟᱦᱮᱞᱮ ᱪᱮᱫ ᱞᱮᱠᱟ ᱱᱟᱯᱟᱭ ᱵᱟᱲᱟ ᱜᱮᱥᱮ
ᱦᱳᱭ ᱱᱤᱛᱚᱜ ᱱᱟᱯᱟᱭ ᱵᱟᱲᱟ ᱜᱮ ᱟᱯᱮ ᱠᱚᱜᱮ ᱟᱵᱮᱱ ᱠᱚᱜᱮ ᱚᱲᱟᱜ ᱠᱚᱨᱮ ᱦᱚᱸ ᱪᱮᱫ ᱞᱮᱠᱟ ᱱᱟᱯᱟᱭ ᱵᱟᱲᱟ ᱥᱮ ᱪᱮᱫ ᱞᱮᱠᱟ
ᱦᱚᱸ ᱱᱟᱯᱟᱭ ᱜᱮ ᱡᱚᱛᱚ ᱞᱮᱠᱟ ᱜᱮ
ᱦᱚᱭ ᱟᱨ ᱛᱚᱵᱮ ᱤᱭᱟᱹ ᱠᱚ ᱦᱩᱭ ᱵᱟᱲᱟᱭᱮ ᱱᱟ ᱥᱮ ᱵᱟᱝ ᱱᱟᱥᱛᱟ ᱠᱚᱫᱚ ᱦᱩᱭ ᱵᱟᱲᱟᱭᱮᱱᱟ ᱥᱮ ᱵᱟᱝ
ᱦᱚ ᱦᱚ ᱦᱩᱭ ᱠᱟᱱ ᱜᱮᱭᱟ ᱥᱮᱛᱟᱜ ᱨᱮ ᱦᱟᱞᱠᱟ ᱫᱷᱟᱨᱟ
ᱦᱚᱭ ᱦᱚᱭ
ᱦᱚᱸ ᱟᱯᱮᱜᱤ ᱦᱩᱭᱱᱟ ᱥᱮ ᱵᱟᱝ
ᱦᱮᱸ ᱦᱩᱭ ᱵᱟᱲᱟᱭᱮᱱᱟ ᱤᱥ ᱡᱚᱢ ᱵᱟᱲᱟ ᱠᱚ ᱱᱟᱥᱛᱟ ᱠᱚ ᱦᱩᱭ ᱵᱟᱲᱟᱣᱟ ᱠᱟᱱᱟ ᱟᱫᱚ ᱱᱤᱛ ᱫᱚ ᱵᱟᱨᱦᱮ ᱥᱮᱫ ᱨᱮ ᱛᱷᱚᱲᱟ ᱡᱩᱨᱩᱜ ᱫᱩᱲᱩᱜ ᱦᱩᱭ ᱠᱟᱱᱟ ᱫᱟᱨᱮ ᱵᱩᱴᱟᱹ ᱥᱮᱫ ᱨᱮ
ᱦᱮᱸ ᱟᱪᱪᱷᱟ ᱟᱪᱪᱷᱟ ᱟᱞᱮ ᱵᱚᱭᱦᱟ ᱪᱮᱫ ᱞᱮᱠᱟ ᱠᱟᱹᱢᱤ, ᱦᱚᱨᱟ ᱠᱚᱫᱚ ᱪᱮᱫ ᱞᱮᱠᱟ
ᱠᱟᱹᱢᱤ ᱦᱚᱨᱟ ᱠᱚᱫᱚ ᱛᱷᱚᱲᱟ ᱛᱚ ᱦᱩᱭ ᱫᱚ ᱦᱩᱭ ᱚᱱᱟ ᱟᱯᱷᱚᱨ ᱮᱨ ᱟᱯᱷᱚᱨ ᱠᱚᱫᱚ ᱦᱩᱭ ᱵᱟᱲᱟ ᱠᱟᱱᱛᱮ ᱟᱫᱚ ᱟᱸᱫᱚ ᱚᱱᱟ ᱦᱚᱸ ᱦᱩᱭ ᱵᱟᱲᱟᱣ ᱠᱟᱱᱟ ᱟᱫᱚ ᱫᱟᱜ ᱜᱮ ᱵᱟᱭ ᱡᱟᱹᱲᱤᱭᱟᱵᱚᱱ ᱠᱟᱱᱟ ᱟᱫᱚ ᱟᱹᱰᱤ ᱫᱤᱱ ᱠᱷᱚᱡ ᱜᱮ ᱠᱷᱟᱞᱤ ᱨᱤᱢᱤᱞ ᱫᱟ ᱨᱤᱢᱤᱞ ᱫᱟ ᱟᱨ ᱟᱹᱭᱩᱵ ᱵᱮᱞᱟ ᱨᱟᱠᱟᱵ ᱫᱟ ᱟᱨ ᱫᱟᱜ ᱫᱚ ᱵᱟᱝ ᱥᱮᱴᱮᱨ ᱟᱵᱚᱱ ᱠᱟᱱᱟ ᱚᱱᱟ ᱠᱷᱟᱹᱛᱤᱨ ᱛᱮ ᱠᱟᱹᱢᱤ ᱠᱚᱫᱚ ᱵᱟᱝ ᱞᱟᱦᱟᱣ ᱠᱟᱱᱟ ᱦᱳᱭ ᱟᱨ ᱚᱱᱛᱮ ᱫᱚ ᱪᱮᱫ ᱞᱮᱠᱟ ᱠᱟᱹᱢᱤ ᱠᱚᱫᱚ ᱛᱤᱱᱟᱹᱜ ᱡᱷᱟᱹᱞ
ᱟᱞᱮ ᱥᱮᱱ ᱦᱚᱸ ᱟᱢᱮᱢ ᱞᱟᱹᱭ ᱠᱮᱜ ᱞᱮᱠᱟ ᱟᱞᱮ ᱥᱮᱜ ᱦᱚᱸ ᱚᱱᱠᱟᱜᱮ ᱫᱟᱜ ᱡᱟᱲᱤ ᱵᱟᱝᱠᱷᱟᱱ ᱪᱤᱠᱟᱹᱢ ᱪᱟᱥᱟ ᱫᱟᱜ ᱡᱟᱲᱤ ᱵᱮᱜᱚᱨ ᱪᱟᱥ ᱟᱨ ᱵᱟᱵᱚᱼᱼ ᱫᱟᱲᱮᱭᱟᱜ-ᱟ ᱟᱵᱚ ᱫᱚ ᱡᱮ ᱵᱳᱭᱨᱤᱝ ᱛᱚᱭᱨᱤᱝ ᱚᱱᱠᱟᱱᱟᱜ ᱮᱴᱟ ᱵᱟᱹᱱᱩᱜ ᱟᱠᱟᱫ ᱛᱟᱵᱚᱱᱟ ᱵᱳᱭᱨᱤᱝ ᱛᱳᱭᱨᱤᱝ ᱦᱮᱸ ᱥᱮᱨᱢᱟ ᱡᱟᱲᱤ ᱵᱮᱜᱚᱨ ᱫᱚ ᱱᱟᱦᱟᱸᱜ ᱪᱟᱥ ᱫᱚ ᱵᱟᱝ ᱦᱩᱭᱩᱜ-ᱟ
ᱦᱳᱭ ᱟᱨ ᱮᱸ ᱵᱟᱝ ᱦᱳᱭ ᱦᱳᱭ
ᱦᱮᱸ ᱢᱟ ᱞᱟᱹᱭ ᱢᱮ
ᱟᱨ ᱮᱸ ᱚᱱᱮ ᱛᱚ ᱢᱟᱱᱮ ᱚᱱᱟ ᱤᱭᱟᱹ ᱠᱚᱨᱮ ᱦᱚᱸ ᱧᱮᱞᱚ, ᱜᱚᱜ ᱠᱟᱱᱟ ᱠᱤ ᱱᱤᱭᱩᱥ ᱠᱚᱨᱮ ᱦᱚᱸᱠᱚ ᱢᱮᱱᱫᱟ ᱠᱮ ᱱᱤᱭᱟᱹ ᱵᱚᱪᱷᱚᱨ ᱫᱚ ᱮᱥᱮ ᱥᱮᱨᱚᱠᱚᱢ ᱫᱚ ᱯᱳᱭᱞᱳ ᱞᱟᱦᱟ ᱪᱮᱫ ᱞᱮᱠᱟ ᱡᱟᱹᱲᱤᱭᱮᱫ ᱛᱮᱦᱮᱸᱱᱟ ᱱᱚᱝᱠᱟ ᱱᱮᱥ ᱫᱚ ᱵᱟᱝ ᱡᱟᱹᱲᱤᱭᱟ ᱫᱟᱜ ᱟᱫᱚ ᱚᱱᱟᱜᱮ ᱚᱱᱟ ᱟᱫᱚ ᱛᱮ ᱪᱮᱫ ᱞᱮᱠᱟ ᱢᱳᱥᱚᱢ ᱠᱚ ᱠᱚ ᱦᱤᱡᱩᱜ ᱟᱥᱮ ᱵᱟᱝ ᱦᱤᱡᱩᱜᱼᱟ ᱛᱷᱚᱲᱟ ᱢᱩᱥᱠᱤᱞ ᱜᱮ ᱟᱹᱭᱠᱟᱹᱜ ᱠᱟᱱᱟ ᱟᱫᱚ
ᱛᱟᱦᱞᱮ ᱵᱩᱭᱟ ᱚᱱᱠᱟ ᱨᱮᱢᱟ ᱛᱟᱦᱞᱮ ᱟᱵᱚ ᱥᱟᱱᱛᱟᱲ ᱦᱚᱯᱚᱱ ᱫᱚ ᱪᱮᱫ ᱠᱟ. ᱛᱮᱫ ᱢᱟᱱᱮ ᱵᱚᱱ ᱡᱚᱢ ᱧᱩᱭᱟ ᱡᱩᱫᱤ ᱱᱮᱥ ᱵᱟᱭ ᱫᱟᱜ ᱟᱵᱚᱱᱟ ᱟᱹᱰᱤ ᱵᱮᱪ ᱨᱮᱵᱚᱱ
ᱦᱳᱭ
ᱯᱟᱲᱟᱜ ᱢᱟᱜ ᱯᱟᱲᱟᱜ ᱫᱚ
ᱦᱮᱸ ᱟᱹᱰᱤ ᱢᱩᱥᱠᱤᱞ ᱟᱨ ᱟᱵᱚ ᱫᱚ ᱪᱟᱥᱟ ᱦᱚᱯᱚᱱ ᱦᱚᱲ ᱡᱚᱛᱚ ᱫᱚ ᱪᱟᱥᱟ ᱨᱮᱜᱮ ᱟᱵᱚ ᱫᱚ ᱡᱚᱛᱚ ᱠᱤᱪᱷᱩ ᱱᱤᱭᱟᱹ ᱪᱟᱥᱟ ᱨᱮᱜᱮ ᱵᱚᱱ ᱤᱭᱟᱹᱣᱮᱫ ᱛᱟᱦᱮᱱᱟ ᱱᱚᱣᱟ ᱜᱮ ᱟᱵᱚᱣᱟᱜ ᱢᱟᱨᱟᱝ ᱤᱭᱟᱹ ᱫᱚ ᱪᱟᱥᱟ ᱵᱟᱟᱥᱟ ᱦᱚᱲ ᱠᱟᱱᱟ ᱵᱚᱱ ᱛᱚ ᱟᱫᱚ ᱚ ᱵᱟᱭ ᱫᱟᱜ ᱞᱮᱠᱷᱟᱡ ᱫᱚ ᱟᱹᱰᱤ ᱢᱩᱥᱠᱤᱞ ᱛᱚ ᱪᱟᱸᱫᱳ ᱵᱚᱸᱜᱟ ᱦᱚᱸ
ᱦᱮᱸ ᱦᱮᱸ
ᱛᱟᱦᱮᱞᱮ
ᱵᱚᱭᱟ ᱟᱯᱮ ᱥᱮᱱ ᱫᱚ ᱚᱱᱠᱟ ᱫᱚ ᱡᱚᱸᱰᱽᱨᱟ ᱠᱚᱫᱚ ᱯᱮ ᱮᱨ ᱢᱟᱲᱟᱝ ᱠᱟᱜᱼᱟ ᱥᱮ ᱟᱹᱣᱨᱤ
ᱦᱳᱭ ᱡᱚᱸᱰᱽᱨᱟ ᱠᱚᱫᱚ ᱮᱨ ᱵᱟᱲᱟ ᱦᱩᱭ ᱠᱟᱱ ᱜᱮᱭᱟ ᱟᱫᱚ ᱚᱱᱟ ᱤᱭᱟᱹ ᱡᱚᱱᱰᱽᱨᱟ ᱮᱢᱟᱱ ᱠᱚᱸ ᱮᱨ ᱵᱟᱲᱟ ᱦᱩᱭ ᱠᱟᱱᱟ ᱠᱟᱹᱴᱤᱡ ᱠᱟᱹᱴᱤᱡ ᱦᱟᱨᱟᱣ ᱟᱠᱟᱱᱟ ᱱᱚ-ᱚᱭ ᱠᱟᱹᱴᱩ ᱞᱮᱠᱟ ᱢᱤᱫ ᱠᱟᱹᱴᱩᱵ ᱞᱮᱠᱟ ᱦᱟᱨᱟ ᱵᱟᱲᱟ ᱟᱠᱟᱱᱛᱮ ᱟᱫᱚ ᱠᱤᱨᱤᱭᱟᱜ ᱟᱪᱪᱷᱟ ᱛᱷᱚᱲᱟ ᱫᱟᱜ ᱮ ᱦᱮᱡ ᱞᱮᱱᱠᱷᱟᱱᱡ ᱜᱮ ᱟᱫᱚ ᱚᱱᱟ ᱠᱚᱫᱚ ᱦᱚᱸ ᱠᱟᱹᱴᱤᱡ ᱠᱟᱹᱴᱤᱡ ᱤᱭᱟᱹ ᱨᱟᱠᱟᱵ ᱫᱚ ᱨᱟᱠᱟᱵ ᱵᱟᱲᱟᱣ ᱠᱟᱱ ᱜᱮᱭᱟ
ᱟᱪᱪᱷᱟ
ᱟᱪ ᱚᱱᱟ ᱠᱚᱨᱮ ᱟ ᱡᱚᱱ ᱠᱚᱫᱚ ᱮᱱᱛᱮ ᱟᱯᱮ ᱥᱮᱫ ᱫᱚ ᱪᱮᱫ ᱞᱮᱠᱟ ᱦᱟᱨᱟ ᱵᱟᱲᱟᱭᱮᱱᱟ ᱥᱮ ᱵᱟᱝ
ᱟᱞᱮ ᱥᱮᱱ ᱫᱚ ᱞᱟᱦᱟ ᱧᱚᱜ ᱜᱮᱞᱮ ᱮ ᱮᱢᱟ ᱮᱢᱟᱠᱟ ᱮᱣᱮᱨ ᱮᱨ ᱠᱟᱫᱟ
ᱦᱮᱸ ᱛᱟᱞᱮ ᱚᱱᱟ ᱠᱚᱫᱚ ᱠᱚ ᱡᱟᱦᱟᱸᱭ ᱠᱚ ᱞᱟᱦᱟ ᱠᱚ ᱮᱨ ᱠᱟᱜᱼᱟ ᱩᱱᱠᱩ ᱠᱚᱫᱚ ᱫᱚᱥᱨᱟ ᱛᱮ ᱚᱱᱮ ᱵᱟᱝ ᱥᱮ ᱠᱷᱩᱥᱭᱟᱹᱣ ᱥᱮ ᱫᱚᱥᱨᱟ ᱯᱩ ᱫᱚᱦᱲᱟ ᱚᱱᱠᱟ ᱩᱱᱠᱩ ᱫᱚ ᱱᱟᱜ ᱠᱚ ᱢᱟᱲᱟᱝ ᱦᱟᱹᱛᱟᱹᱨ ᱠᱟᱫᱟ ᱟᱨ ᱟᱞᱮ ᱫᱚ ᱱᱟᱦᱟᱜ ᱟᱞᱮᱭᱟᱜ ᱫᱚ ᱩᱱᱟᱹ ᱮᱠᱴᱟ ᱫᱚ ᱟᱹᱣᱨᱤ ᱦᱟᱨᱟᱜᱼᱟ ᱮᱢᱚᱱ ᱦᱚᱸ ᱟᱹᱣᱨᱤ ᱮᱢᱚᱱᱚᱜᱼᱟ ᱦᱟᱞᱠᱟ ᱫᱷᱟᱨᱟ ᱱᱚᱜᱼᱚᱭ ᱩᱰᱩᱠᱚᱜ ᱠᱟᱱᱟ ᱡᱟᱱᱟᱢᱚᱜ ᱠᱟᱱᱟ
ᱦᱮᱸ ᱦᱩᱸ ᱦᱩᱸ ᱟᱨᱼ
ᱟᱨ ᱤᱭᱟᱹ ᱠᱚᱫᱚ ᱚᱱᱟ ᱥᱟᱶ ᱥᱟᱶᱛᱮ ᱚᱱᱟ ᱥᱚᱵᱽᱡᱤ ᱠᱚᱦᱚᱸ ᱞᱟᱜᱟᱣ ᱦᱩᱭ ᱠᱟᱱᱟᱱ ᱜᱮᱭᱟ ᱚᱱᱟ ᱜᱷᱟᱸᱜᱽᱨᱟ ᱮᱢᱟᱱ ᱠᱚ
ᱦᱮᱸᱥᱮ ᱚᱱᱮ ᱠᱟᱨᱞᱟ ᱮᱢᱟᱱ ᱠᱚ ᱵᱷᱤᱸᱰᱤ ᱮᱢᱟᱱ ᱠᱚ ᱦᱳᱭ
ᱦᱮᱸ ᱢᱟᱱᱮ ᱚᱱᱟ ᱠᱚᱫᱚ ᱵᱟᱝ ᱪᱟᱥ ᱦᱩᱭ ᱠᱟᱱᱟ ᱡᱟᱥᱴ ᱡᱚᱱᱫᱽᱨᱟ ᱡᱚᱸᱰᱽᱨᱟ ᱥᱟᱞᱟᱜ ᱛᱮ ᱥᱮ ᱜᱷᱟᱸᱝᱨᱟ ᱟᱨᱚ ᱦᱮᱱᱛᱮᱱ ᱦᱮ ᱤᱧ ᱤᱭᱟᱹ ᱵᱚᱱ ᱢᱮᱛᱟᱜ ᱠᱟᱱᱟ ᱢᱟᱞᱦᱟᱱ
ᱦᱳᱭ ᱦᱳᱭ
ᱚᱱᱟ ᱠᱚᱫᱚ ᱚᱱᱟ ᱥᱟᱶᱛᱮ ᱮᱢ ᱦᱩᱭ ᱠᱟᱱ ᱜᱮᱭᱟ
ᱦᱳᱭ ᱦᱳᱭ ᱟᱨ ᱚᱱᱟ ᱤᱭᱟᱹ ᱠᱚ ᱢᱮᱛᱟᱜ ᱠᱟᱱ ᱵᱟᱢᱵᱟᱲ ᱥᱮ ᱪᱮᱫ ᱠᱚ ᱢᱮᱛᱟᱜ ᱠᱟᱱ ᱡᱚᱱᱰᱽᱨᱟ ᱥᱟᱶᱛᱮ ᱚᱱᱟ ᱨᱟᱦᱮᱤᱲ ᱠᱚ ᱚᱱᱟ ᱠᱚᱦᱚᱸ ᱮᱢ ᱦᱩᱭ ᱠᱟᱱ ᱜᱮᱭᱟ ᱥᱮ ᱵᱟᱝ
ᱦᱮᱸ ᱦᱮᱸ ᱚᱱᱟ ᱠᱚᱫᱚ ᱮᱢ ᱦᱩᱭ ᱠᱟᱱ ᱜᱮᱭᱟ ᱱᱚᱣᱟ ᱠᱚᱨᱮ ᱫᱚ ᱯᱨᱟᱭ ᱡᱚᱛᱚ ᱡᱟᱦᱟᱸ ᱛᱤᱱᱟᱹᱜ ᱵᱟᱲᱜᱮ ᱠᱚ ᱛᱟᱦᱮᱱ ᱛᱟᱞᱮᱭᱟ ᱟ ᱡᱟᱥ ᱰᱤ ᱜᱮ ᱵᱟᱲᱜᱮ ᱠᱚ ᱛᱟᱞᱮ ᱢᱮᱱᱟᱜᱼᱟ ᱚᱱᱟ ᱠᱚᱨᱮ ᱫᱚ ᱢᱟᱱᱮ ᱱᱮᱛᱟᱨ ᱫᱤᱱ ᱫᱚ ᱩᱱᱟᱹᱜ ᱮᱠᱴᱟ ᱯᱷᱟᱸᱠᱟ ᱫᱚ ᱵᱟᱝᱞᱮ ᱫᱚᱦᱚᱭᱟ ᱡᱚᱛᱚ ᱨᱮᱜᱮ ᱡᱮᱠᱚᱱᱳ ᱡᱟᱦᱟᱱᱟᱜ ᱜᱮ ᱚᱱᱠᱟᱱᱟᱜ ᱪᱟᱥ ᱞᱮᱠᱟᱱᱟᱜ ᱡᱤᱱᱤᱥ ᱢᱮᱱᱟᱜ ᱟᱠᱟᱜᱼᱟ ᱪᱟᱥ ᱦᱩᱭᱩᱜᱼᱟ ᱱᱚᱣᱟ ᱫᱟᱜ ᱨᱮ ᱚᱱᱠᱟᱱᱟᱜ ᱡᱤᱱᱤᱥ ᱫᱚ ᱱᱟᱦᱟᱜ ᱡᱚᱛᱚ ᱜᱮᱞᱮ ᱪᱟᱥᱟ
ᱦᱳᱭ ᱚᱱᱟ ᱢᱟᱱᱮ ᱵᱟᱲᱜᱮ ᱠᱚ ᱛᱟᱦᱮᱱ ᱠᱷᱟᱡ ᱫᱚ ᱚᱱᱟ ᱡᱟᱦᱟᱸᱨᱮ ᱡᱟᱦᱟᱸᱱᱟᱜ ᱠᱚ ᱚᱱᱟ ᱠᱚᱢ ᱮᱨ ᱟᱠᱟᱫ ᱠᱷᱟᱡ ᱫᱚ ᱚᱱᱟ ᱫᱚ ᱦᱩᱭᱩᱜ ᱛᱟᱦᱮᱱ ᱠᱟᱱᱟ ᱟᱨ ᱮᱨ ᱜᱤᱰᱤ ᱠᱷᱟᱱᱡ ᱫᱚ ᱚᱱᱟ ᱠᱚ ᱠᱷᱚᱡ ᱫᱚ ᱦᱩᱭ ᱞᱮᱱᱠᱷᱟᱡ ᱫᱚ ᱦᱳᱭ
ᱚᱱᱟ ᱠᱚᱨᱮ ᱛᱚ ᱟᱨ ᱠᱷᱚᱨᱚᱪ ᱠᱷᱚᱨᱪᱟ ᱫᱚ ᱵᱟᱹᱪᱩᱜ ᱠᱟᱜ ᱡᱟᱥᱴ ᱮ ᱮᱨ ᱜᱤᱰᱤ ᱠᱟᱛᱟᱢ ᱵᱟᱥ ᱠᱟᱹᱴᱤᱡ ᱠᱟᱹᱴᱤᱡ ᱧᱮᱞᱟᱜ ᱢᱮ ᱰᱟᱝᱨᱤ ᱢᱮᱨᱚᱢ ᱴᱷᱮᱱ
ᱟᱨ ᱚᱱᱟ ᱫᱚ ᱪᱟᱸᱫᱳ ᱚᱱᱟ ᱫᱚ ᱥᱮᱨᱢᱟ ᱡᱟᱹᱲᱤ ᱫᱟᱜ ᱦᱮᱡ ᱞᱮᱱᱠᱷᱟᱱ ᱜᱮ ᱚᱱᱟ ᱠᱚᱫᱚ ᱦᱩᱭᱩᱜ ᱛᱟᱦᱮᱸᱱᱟ ᱡᱟᱹᱥᱛᱤ ᱫᱟᱜ ᱫᱚ ᱵᱟᱝ ᱞᱟᱜᱟᱜ ᱛᱟᱦᱮᱱᱟ ᱚᱱᱟ ᱠᱚᱨᱮ ᱫᱚ ᱦᱳᱭ
ᱟᱪᱪᱷᱟ ᱵᱚᱭᱦᱟ ᱛᱟᱦᱚᱞᱮ ᱟᱡ ᱪᱮᱞ ᱤᱭᱟ ᱢᱟᱱᱮ ᱟᱯᱮ ᱥᱮᱱ ᱫᱚ ᱟ ᱵᱩᱨᱩ ᱠᱚ ᱢᱮᱱᱟᱜ ᱠᱟᱜᱼᱟ ᱥᱮ ᱵᱟᱝ ᱜᱮ
ᱦᱳᱭ ᱵᱩᱨᱳ ᱠᱚᱫᱚ ᱢᱮᱱᱟᱜ ᱟᱠᱟᱫ ᱜᱮᱭᱟ ᱢᱮᱱᱟᱜ ᱦᱮᱸ ᱢᱮᱱᱟᱜ ᱟᱠᱟᱜ ᱜᱮᱭᱟ ᱟᱫᱚ ᱚᱱᱟ ᱠᱚᱨᱮ ᱦᱚᱸ ᱵᱚᱨᱚ ᱠᱚ ᱠᱟᱹᱴᱤᱡ ᱠᱟᱹᱴᱤᱡ ᱢᱮ ᱠᱟᱹᱴᱤᱡ ᱞᱟᱹᱴᱩ ᱦᱚᱸ ᱢᱮᱱᱟᱜ ᱜᱮᱭᱟ ᱟᱫᱚ ᱚᱱᱟ ᱠᱚᱨᱮ ᱥᱮ ᱚᱱᱟ ᱵᱚᱨᱚᱢᱟᱜ ᱥᱮ ᱪᱮᱫ ᱠᱚ ᱢᱮᱛᱟᱜ ᱠᱟᱱᱟ ᱡᱚᱢ ᱵᱟᱲᱟ ᱠᱟᱜ ᱜᱮ ᱪᱚᱢ ᱵᱟ ᱪᱚᱢ ᱚᱱᱟ ᱠᱚ
ᱦᱮᱸ ᱦᱮᱸ
ᱵᱚᱨᱚᱜ ᱦᱳᱭ ᱠᱟᱨᱞᱟ ᱦᱳᱭ ᱦᱳᱭ ᱦᱳᱭ ᱠᱟᱨᱞᱟ ᱥᱮ ᱪᱮᱫ ᱠᱚ ᱢᱮᱛᱟᱜ ᱠᱟᱱᱟ ᱚᱱᱟ ᱠᱚ ᱚᱱᱟ ᱠᱚ ᱠᱚᱦᱚᱸ ᱟᱹᱰᱤ ᱵᱮᱥ ᱥᱤᱵᱤᱞᱟ ᱟᱫᱚ ᱚᱱᱟ ᱠᱚᱜᱮ ᱵᱚᱨᱚ ᱠᱚ ᱛᱮᱞᱮ ᱡᱚᱢ ᱵᱟᱲᱟᱭ ᱛᱟᱦᱮᱱᱟ ᱟᱹᱜᱩ ᱵᱟᱲᱟᱭ ᱛᱟᱦᱮᱱᱟ ᱠᱟᱨᱞᱟ ᱠᱚ ᱧᱟᱢᱚᱜᱼᱟ
ᱵᱩᱨᱩ ᱨᱮ ᱧᱟᱢᱚᱜ ᱜᱮᱭᱟ ᱵᱩᱨᱩ ᱨᱮ ᱧᱚᱜ ᱚ ᱟᱞᱮ ᱫᱤᱥᱚᱢ ᱨᱮᱢᱟ ᱵᱟᱭ ᱧᱟᱢᱚᱜ ᱫᱚ ᱟᱞᱮ ᱥᱮᱱ ᱢᱟ ᱟᱹᱰᱤ ᱡᱟᱹᱥᱛᱤ ᱜᱮ ᱢᱟᱱᱮ ᱵᱩᱨᱩ ᱛᱟᱞᱟᱨᱮ ᱟᱞᱮ ᱦᱚᱲ ᱢᱮᱱᱟᱜ ᱟᱠᱟᱫ ᱞᱮᱭᱟ ᱦᱩᱸ ᱛᱚᱵᱮ ᱚᱱᱟ ᱠᱟᱨᱞᱟ ᱠᱚᱫᱚ ᱱᱟᱦᱟᱸᱜ ᱟᱨ ᱵᱟᱝ ᱚ ᱥᱮᱭᱟ ᱳ ᱚᱱ ᱚᱱᱟ ᱪᱮᱫ ᱠᱟᱨᱞᱟ ᱠᱚ ᱢᱮᱱᱟ ᱵᱟᱝ ᱥᱤ ᱥᱟᱥᱟᱝ ᱥᱟᱥᱟᱝ ᱧᱮᱞᱚᱜᱼᱟ ᱚᱱᱮ ᱚᱱᱟ ᱠᱟᱨᱞᱟᱢ ᱞᱟᱹᱭᱮᱫᱼᱟ ᱵᱟ
ᱦᱮᱸ ᱵᱟ ᱵᱟᱝ ᱚᱱᱟ ᱤᱭᱟᱹ ᱠᱟᱨᱞᱳ ᱚᱱᱟ ᱢᱟᱜ ᱯᱷᱚᱲᱟ ᱡᱟᱦᱟᱸ ᱠᱚ ᱢᱮᱛᱟᱜ ᱠᱟᱱᱟ ᱢᱟᱜ ᱢᱟᱜ ᱢᱟᱜ ᱢᱟᱜ ᱞᱮᱠᱟᱜ ᱜᱮ ᱦᱚᱲ ᱠᱚ
ᱦᱮᱸ ᱦᱮᱸ ᱟᱪᱪᱷᱟ ᱟᱪᱪᱷᱟ
ᱦᱳᱭ ᱦᱳᱭ
ᱛᱟᱦᱞᱮ ᱵᱚᱭᱦᱟ ᱵᱩᱨᱩ ᱠᱚᱨᱮᱱᱟᱜ ᱮ ᱡᱟᱦᱟᱸ ᱛᱤᱱᱟᱹᱜ ᱡᱚᱢ
ᱦᱳᱭ
ᱡᱚᱢ ᱥᱮ ᱡᱟᱦᱟᱸ ᱞᱮᱠᱟᱱᱟᱜ ᱢᱟᱱᱮ ᱡᱚ ᱵᱤᱞᱤ ᱡᱚᱢ ᱠᱚᱫᱚ ᱦᱩᱭ ᱵᱟᱲᱟ ᱟᱠᱟᱱᱟ ᱥᱮ ᱵᱟᱝ ᱱᱮᱥ ᱞᱮᱠᱟ ᱫᱚ
ᱦᱳᱭ ᱵᱚᱨᱚᱯ ᱠᱚᱨᱮ ᱦᱚᱸ ᱚᱱᱟ ᱦᱩᱭ ᱵᱟ ᱦᱩᱭ ᱵᱟᱲᱟᱣ ᱟᱠᱟᱱᱟ ᱚᱱᱟ ᱤᱭᱟᱹ ᱠᱚ ᱪᱮᱫ ᱠᱚ ᱚᱱᱟ ᱠᱟᱹᱴᱤᱡ ᱚᱱᱟ ᱨᱟᱢᱯᱷᱟ ᱵᱟᱞᱟ ᱪᱮᱫ ᱠᱚ ᱡᱤᱱ ᱚᱱᱟ ᱠᱩᱲᱤ ᱨᱟᱢᱟ ᱥᱮ ᱪᱮᱫ ᱠᱚ ᱢᱮᱛᱟᱜᱼᱟ ᱚᱱᱟ ᱠᱚ ᱥᱮ ᱤᱭᱟᱹ ᱠᱚᱦᱚᱸ ᱠᱷᱤᱡᱩᱨ ᱠᱚᱠᱚ ᱫᱟᱨᱮ ᱵᱟᱲᱟ ᱠᱟᱱᱟ ᱢᱚᱸᱡᱽ ᱜᱮ ᱵᱩᱨᱩ ᱠᱚᱨᱮ ᱫᱚ ᱚᱱᱟ ᱠᱚ ᱟᱨ ᱮᱜ. ᱤᱱᱟᱹᱜ ᱛᱚ ᱵᱟᱝ ᱵᱩᱛᱩᱜᱼᱟ ᱵᱟᱝ ᱵᱩᱛᱩᱜᱼᱟ ᱧᱩᱛᱩᱢ ᱠᱚ ᱪᱮᱫ ᱠᱚ ᱵᱟᱞᱤᱧ ᱫᱤᱥᱟᱹᱭ ᱫᱟ ᱵᱚᱨᱚ ᱠᱚᱨᱮ ᱚᱱᱮ ᱟᱨ ᱥᱟᱠᱟᱢ ᱠᱩ ᱥᱟᱨᱡᱚᱢ ᱥᱟᱠᱟᱢ ᱠᱚ ᱟᱹᱰᱤ ᱵᱮᱥ ᱵᱮᱥ ᱟᱫᱚ ᱵᱩᱨᱩ ᱠᱚ ᱠᱷᱚᱡ ᱜᱮ ᱚᱱᱟ ᱠᱚ ᱯᱟᱛᱲᱟ ᱦᱚᱸ ᱡᱟᱦᱟᱸ ᱦᱩᱭᱩᱜ ᱛᱟᱵᱚᱱᱟ ᱟᱵᱚ ᱵᱚᱸᱜᱟ ᱵᱩᱨᱩ ᱞᱟᱹᱜᱤᱫ ᱛᱮ ᱡᱟᱦᱟᱸᱱᱟᱜ ᱞᱟᱹᱜᱤᱫ ᱫᱚᱨᱠᱟᱨ ᱛᱟᱨ ᱚᱱᱟ ᱵᱩᱨᱩ ᱠᱷᱚᱭᱜ ᱜᱤ ᱪᱟᱞᱟᱣ ᱠᱟᱛᱮ ᱠᱚ ᱦᱮᱡ ᱟᱴ ᱟᱹᱜᱩᱭᱟ ᱚᱸᱰᱮ ᱟᱹᱰᱤ ᱵᱮᱥ ᱢᱟᱱᱮ ᱥᱟᱨᱡᱚᱢ ᱠᱚᱦᱚᱸ ᱩᱯᱟᱹᱞᱟᱠ ᱠᱟᱹᱴᱤᱡ ᱠᱟᱹᱴᱤᱡ ᱞᱟᱹᱴᱩ ᱞᱟᱹᱴᱩ
ᱟᱪᱪᱷᱟ ᱟᱪᱪᱷᱟ ᱟᱞᱮ ᱟᱞᱮ ᱫᱤᱥᱚᱢ ᱨᱮᱫᱚ ᱵᱚᱭᱦᱟ ᱵᱩᱨᱩ ᱠᱚᱨᱮ ᱫᱚ ᱟᱹᱰᱤ ᱠᱤᱪᱷᱩ ᱢᱟᱱᱮ ᱡᱚᱢᱟᱜ ᱧᱟᱢᱚᱜᱼᱟ
ᱦᱮᱸ ᱪᱮᱫ ᱪᱮᱫ ᱛᱷᱚᱲᱟ ᱜᱟᱱ ᱞᱟᱹᱭ ᱞᱮᱠᱷᱟ ᱜᱟᱱᱚᱜ
ᱦᱮᱸ ᱡᱮᱭᱥᱮ ᱠᱤ ᱛᱟᱨᱚᱜ ᱵᱤᱞᱤ ᱧᱟᱢᱚᱜᱼᱟ ᱛᱟᱨᱚᱜ ᱵᱩᱡᱽ ᱠᱟᱜ ᱟᱢ ᱥᱮ ᱪᱷᱚᱴᱚ ᱪᱷᱚᱴᱚ ᱡᱚᱜᱼᱟ ᱟᱹᱰᱤ ᱦᱮᱸ ᱟᱹᱰᱤ ᱢᱚᱸᱡᱽ ᱥᱤᱵᱤᱞᱟ
ᱟᱪᱪᱷᱟ ᱟᱪᱪᱷᱟ
ᱛᱟᱨᱚᱵ ᱵᱤᱞᱤ ᱢᱮᱱᱟᱜᱼᱟ ᱮᱨᱯᱚᱨ ᱛᱤᱨᱤᱞ ᱵᱤᱞᱤ ᱢᱮᱱᱟᱜᱼᱟ ᱦᱮᱸ ᱚᱱᱮ ᱟᱨᱚ ᱠᱩᱭ ᱨᱮᱢᱟ ᱵᱮᱱ ᱞᱟᱹᱭ ᱠᱮᱫ ᱚᱱᱟ ᱢᱮᱱᱟᱜᱼᱟ ᱥᱚᱥᱳ ᱢᱮᱱᱟᱜᱼᱟ ᱥᱚᱥᱚ ᱵᱤᱞᱤ ᱚᱱᱠᱟ ᱜᱮ ᱟᱨᱦᱚᱸ ᱟᱹᱰᱤ ᱠᱤᱪᱷᱩ ᱢᱮᱱᱟᱜᱼᱟ ᱟᱨᱠᱤ
ᱚ ᱟᱨ ᱱᱤᱛ ᱢᱟ ᱱᱤᱛ ᱢᱟ ᱦᱮᱸ ᱱᱤᱛ ᱢᱟ ᱤᱭᱟᱹ ᱩᱞ ᱚᱞ ᱨᱮᱱᱟᱜ ᱥᱤᱡᱮᱱ ᱠᱟᱱᱟ ᱛᱚ ᱟᱫᱚ ᱚᱞ ᱵᱤᱞᱤ ᱠᱚᱦᱚᱸ ᱫᱚ ᱢᱮᱱᱟᱜ ᱟᱠᱟᱫ ᱜᱮᱭᱟ ᱚᱱᱛᱮ ᱫᱚ ᱪᱮᱫ ᱞᱮᱠᱟ
ᱦᱮᱸ ᱩᱞ ᱫᱟᱨᱮ ᱠᱚᱫᱚ ᱱᱚᱛᱮ ᱫᱚ, ᱟᱞᱮ ᱫᱤᱥᱚᱢ ᱨᱮᱫᱚ ᱢᱟᱱᱮ ᱡᱟᱦᱟᱸ ᱛᱤᱱᱟᱹᱜ ᱚᱱᱠᱟᱱᱟᱜ ᱡᱚᱢ ᱡᱟᱵᱚᱛᱤᱭᱚ ᱫᱟᱨᱮ ᱢᱮᱱᱟᱜ ᱟᱠᱟᱫᱼᱟ ᱡᱚᱛ ᱡᱷᱚᱛᱚ ᱞᱮᱠᱟ ᱜᱮ ᱢᱮᱱᱟᱜᱼᱟ ᱟᱨ ᱪᱮᱫ
ᱟᱪᱪᱷᱟ ᱟᱪᱪᱷᱟ
ᱩᱞ ᱫᱟᱨᱮ ᱢᱮᱱᱟᱜᱼᱟ ᱥᱮᱭ ᱥᱩᱠᱨᱟᱹᱜ ᱥᱮ ᱟᱸᱡᱤᱨ ᱵᱚᱱ ᱢᱮᱛᱟᱜ ᱠᱟᱱ ᱚᱱᱟ ᱫᱟᱨᱮ ᱨᱮᱦᱚᱸ ᱢᱮᱱᱟᱜ ᱟᱠᱟᱫᱼᱟ ᱟᱸᱡᱤᱨᱚ ᱱᱮᱛᱟᱨ ᱫᱤᱱ ᱜᱮ ᱯᱨᱟᱭ ᱜᱟᱫᱟᱨᱚᱜᱼᱟ ᱥᱮ ᱵᱤᱞᱤᱼᱟ ᱦᱮᱸ ᱚᱱᱟ ᱠᱚᱦᱚᱸ ᱢᱮᱱᱟᱜ ᱟᱠᱟᱫ ᱛᱟᱞᱮ ᱜᱮᱭᱟ ᱟᱨ ᱩᱞ ᱫᱚ ᱢᱟᱱᱮ ᱡᱟᱹᱥᱛᱤ ᱫᱚ ᱱᱤᱛᱚᱜ ᱫᱚᱦᱟᱜ ᱩᱞ ᱫᱚ ᱪᱟᱵᱟ ᱫᱷᱟᱨᱟᱜ ᱠᱟᱱᱟ ᱠᱤᱪᱷᱩ ᱠᱤᱪᱷᱩ ᱫᱟᱨᱮ ᱨᱮ ᱢᱮᱱᱟᱜᱼᱟ
ᱦᱩᱸ ᱦᱩᱸ
ᱡᱟᱦᱟᱸ ᱯᱚᱨᱮᱛᱮ ᱡᱚᱜᱼᱟ ᱥᱮ ᱯᱚᱨᱮᱛᱮ ᱡᱚ ᱵᱤᱞᱤᱜᱼᱟ ᱟᱨ ᱡᱟᱦᱟᱸ ᱢᱟᱲᱟᱝ ᱛᱮ ᱡᱚ ᱵᱤᱞᱤ ᱟᱠᱟᱱᱟ ᱚᱱᱟ ᱫᱚ ᱪᱟᱵᱟ ᱫᱷᱟᱨᱟᱣ ᱟᱠᱟᱱᱟ ᱾
ᱦᱳᱭ ᱟᱫᱚ ᱚᱱᱟ ᱠᱚ ᱢᱟ ᱴᱷᱤᱠ ᱜᱮ ᱟᱫᱚ ᱚᱱᱟ ᱮ ᱦᱩᱲᱩ ᱚᱱᱛᱮ ᱫᱚ ᱪᱮᱫ ᱠᱚ ᱢᱟᱱᱮ ᱡᱟᱹᱥᱛᱤ ᱟᱫᱷᱤᱠ ᱢᱟᱛᱨᱟ ᱨᱮ? ᱯᱮ ᱪᱟᱥ ᱦᱩᱭᱩᱜ ᱠᱟᱱᱟ ᱮᱸ ᱦᱩᱲᱩ ᱢᱟ ᱟᱪᱪᱷᱟ ᱦᱩᱲᱩ ᱢᱟ ᱦᱮᱸᱜᱮ ᱦᱩᱲᱩ ᱠᱚ ᱟᱞᱟᱣᱟ ᱟᱨ ᱡᱟᱦᱟᱱᱟᱜ ᱠᱚ ᱪᱮᱫ ᱢᱟᱱᱟᱜᱼᱟ ᱟᱰᱮ ᱯᱟᱥᱮ ᱟᱯᱮᱨᱮ? ᱪᱮᱫ ᱠᱚ ᱡᱟᱹᱥᱛᱤ ᱠᱚ ᱪᱟᱥ ᱛᱟᱦᱮᱱᱟ
ᱟᱞᱮ ᱱᱚᱛᱮ ᱫᱚ, ᱦᱮᱸ ᱦᱮᱸ ᱡᱟᱹᱥᱛᱤ ᱫᱚ ᱱᱚᱛᱮ ᱫᱚ ᱱᱟᱜ ᱱᱤᱛᱚᱜ ᱥᱚᱢᱚᱭ ᱫᱚ ᱩᱦ ᱦᱩᱲᱩ ᱜᱮ ᱱᱟᱦᱟᱸᱜ ᱠᱷᱮᱛ ᱵᱟᱹᱫᱽ ᱨᱮᱜᱮ ᱱᱤᱛᱚᱜ ᱠᱷᱚᱱ ᱜᱮ ᱢᱟᱱᱮ ᱟᱞᱮ ᱱᱚᱶᱟ ᱟᱞᱮ ᱱᱚᱶᱟ ᱠᱚᱨᱮᱱ ᱥᱟᱱᱛᱟᱲ ᱠᱚᱫᱚ ᱥᱟᱱᱛᱟᱲ ᱦᱚᱯᱚᱱ ᱠᱚᱫᱚ ᱡᱷᱚᱛᱚ ᱜᱮ ᱠᱷᱮᱛ ᱵᱟᱹᱫᱽ ᱨᱮ ᱠᱚ ᱧᱮᱞᱚᱜᱼᱟ ᱤᱥᱮ ᱠᱤ ᱜᱟᱡᱟᱲ ᱠᱚ ᱛᱟᱦᱮᱱᱟ ᱜᱟᱡᱟᱲ ᱠᱚ ᱢᱟᱜ ᱥᱟᱯᱷᱟ ᱵᱟᱲᱟ ᱠᱟᱜᱼᱟ ᱠᱚ ᱟᱲᱮ ᱠᱚᱨᱮ
ᱦᱩᱸ ᱦᱩᱸ ᱦᱩᱸ
ᱚᱱᱟ ᱠᱚ ᱢᱟᱜ ᱥᱟᱯᱷᱟ ᱵᱟᱲᱟ ᱠᱟᱛᱮᱫ ᱪᱮᱦᱨᱟ ᱥᱟᱺᱦᱤᱡ ᱨᱚᱦᱚᱲ ᱠᱟᱛᱮᱫ ᱚᱱᱟ ᱠᱚᱠᱚ ᱨᱟᱯᱟᱜ ᱨᱚᱝᱜᱚ ᱠᱟᱜᱼᱟ ᱠᱟᱨᱚᱱ ᱯᱚᱨᱮ ᱯᱚᱨᱮᱱᱟᱜ ᱯᱚᱨᱮᱱᱟᱜ ᱡᱚᱠᱷᱚᱱ ᱦᱩᱲᱩ ᱦᱟᱨᱟᱜᱼᱟ ᱜᱮᱞᱮ ᱵᱟᱲᱟᱜᱼᱟ ᱥᱮ ᱛᱚᱠᱷᱚᱱ ᱠᱟᱹᱴᱤᱡ ᱜᱟᱡᱟᱲᱚᱜᱼᱟ ᱥᱮ ᱵᱟᱝᱠᱷᱟᱱ ᱡᱟᱹᱥᱛᱤ ᱩᱱ ᱥᱚᱢᱚᱭ ᱟᱲᱮ ᱨᱮ ᱛᱟᱲᱟᱢ ᱵᱟᱲᱟ ᱠᱟᱹᱴᱤᱡ ᱵᱚᱛᱚᱨ ᱵᱩᱡᱩᱜᱼᱟ, ᱤᱱᱟᱹᱠᱷᱟᱱ ᱵᱚᱛᱚᱨ ᱛᱚᱨ ᱵᱟᱝ ᱛᱟᱦᱮᱸᱱᱟ ᱵᱤᱧ ᱠᱤᱫᱤᱧ ᱠᱚ ᱟᱲᱮ ᱠᱚᱨᱮ ᱠᱚ ᱛᱟᱦᱮᱸᱱᱟ ᱛᱚ ᱛᱟᱦᱞᱮᱸ ᱤᱱᱟᱹ ᱠᱷᱟᱱ ᱫᱚ ᱧᱮᱞ ᱧᱮᱞ ᱛᱮ ᱛᱟᱲᱟᱢ ᱟᱵᱚ ᱤᱱᱟ. ᱤᱱᱟᱹᱛᱮ ᱱᱤᱛᱚᱜ ᱫᱚ ᱡᱚᱛᱚ ᱠᱚᱜᱮ ᱠᱷᱮᱛ ᱵᱟᱹᱭᱦᱟᱹᱲ ᱨᱮᱜᱮ ᱱᱤᱛᱚᱜ ᱛᱚ ᱟᱨ ᱚᱱᱠᱟ ᱛᱚ ᱟᱨ ᱮᱴᱟᱜ ᱠᱟᱹᱢᱤ ᱠᱚᱫᱚ ᱵᱟᱪᱩᱜ ᱟᱠᱟᱫ ᱛᱟᱵᱚᱱᱟ, ᱱᱤᱛᱚᱜ ᱡᱟᱥᱴ ᱱᱚᱣᱟ ᱠᱟᱹᱢᱤ ᱜᱮ ᱟᱵᱚᱣᱟᱜ, ᱢᱩᱞ ᱠᱟᱹᱢᱤ
ᱦᱮᱸ ᱢᱟᱱᱮ ᱢᱟᱲᱟᱝ ᱥᱮᱫ ᱫᱟᱜ ᱦᱮᱡᱢ ᱞᱮᱱᱠᱷᱟᱡ ᱜᱮ ᱱᱚᱜᱼᱚᱭ ᱟᱵᱚ ᱫᱚ ᱾ ᱱᱚᱜᱼᱚᱭ ᱢᱤᱫ ᱢᱟᱹᱱᱦᱟᱹ ᱵᱷᱳᱨ ᱫᱚ ᱟᱵᱚ ᱫᱚ ᱚᱱᱮ ᱠᱷᱮᱛ ᱠᱚᱨᱮ ᱜᱮ ᱵᱟᱭᱦᱟᱹᱲ ᱠᱚᱨᱮ ᱵᱚᱱ ᱧᱮᱞ ᱧᱟᱢᱟ ᱠᱟᱹᱢᱤ ᱠᱚᱜᱮ ᱚᱱᱟ ᱠᱚᱜ ᱜᱮ ᱦᱚᱲᱚ ᱨᱚᱦᱚᱭ ᱜᱮ ᱟᱵᱚᱣᱟᱜ ᱫᱚ ᱠᱟᱹᱢᱤ ᱵᱟᱲᱟ ᱠᱮᱱ ᱛᱟᱵᱚᱱᱟ
ᱦᱩᱸ ᱟᱞᱮ ᱥᱮᱱ ᱫᱚ ᱚᱱᱟᱛᱮ ᱱᱤᱛᱚᱜ ᱠᱷᱚᱱᱟᱜ ᱜᱮ ᱡᱷᱚᱛᱚ ᱠᱚᱜᱮ ᱟᱨ ᱪᱮᱫ ᱚᱲᱟᱜ ᱠᱚᱨᱮ ᱫᱚ ᱱᱤᱛᱚᱜ ᱩᱱᱟᱹ ᱮᱠᱴᱟ ᱵᱟᱵᱮ ᱧᱟᱢ ᱵᱟᱵᱚ ᱵᱟᱠᱚ ᱧᱟᱢᱚᱜᱼᱟ ᱾ ᱱᱤᱛᱚᱜ ᱫᱚ ᱡᱚᱛᱚ ᱠᱷᱮᱛ ᱵᱟᱹᱫᱽ ᱨᱮᱜᱮ ᱡᱟᱹᱥᱛᱤ ᱴᱟᱭᱤᱢ ᱠᱚ ᱠᱟᱴᱟᱣᱟ
ᱦᱳᱭ ᱟᱫᱚ ᱟᱞᱮ ᱥᱮᱫ ᱫᱚ ᱚᱱᱟ ᱢᱟ ᱦᱮᱸᱜᱮ ᱚᱱᱟ ᱢᱟ ᱦᱩᱭᱩᱜ ᱠᱟᱱ ᱜᱮ ᱦᱩᱲᱚ ᱠᱚᱢᱟ ᱟᱫᱚ ᱪᱟᱥ-ᱵᱟᱥ ᱱᱚᱸᱰᱮ ᱥᱩᱨ ᱨᱮ ᱧᱮᱞᱚᱜ ᱠᱟᱱᱟ ᱠᱤ ᱟᱞᱮ ᱢᱤᱫᱴᱮᱱ ᱦᱚᱲᱟᱜ ᱢᱟ.. ᱢᱟ.. ᱢᱟ. ᱨᱤᱪ ᱟᱹᱰᱤ ᱵᱟᱹᱲᱤᱡ ᱟᱹᱰᱤ ᱟᱹᱰᱤ ᱵᱮᱥ ᱮ ᱪᱟᱥ ᱟᱹᱰᱤ ᱡᱷᱟᱹᱞ ᱡᱟᱭᱜᱟ ᱨᱮ ᱟᱹᱰᱤ ᱢᱟᱨᱟᱝ ᱡᱟᱭᱜᱟ ᱢᱮᱱᱟᱜ ᱛᱟᱭᱟ ᱢᱟᱹᱨᱤᱪ ᱮ ᱪᱟᱥ ᱟᱠᱟᱫᱟ ᱛᱚ ᱟᱹᱰᱤ ᱵᱮᱥ ᱦᱩᱭ ᱠᱟᱛᱮᱫ ᱟᱫᱚ
ᱦᱮᱸ ᱟᱞᱮ ᱥᱮᱱ ᱦᱚᱸ ᱚᱱᱟ ᱠᱚᱫᱚ ᱪᱟᱥ ᱵᱟᱲᱟᱭ ᱜᱮᱭᱟ ᱠᱚ ᱢᱟᱹᱨᱤᱪ ᱥᱮ ᱛᱮᱞᱟᱣ ᱵᱤᱞᱟᱹᱛᱤ ᱠᱚᱸᱦᱚ ᱰᱟ ᱮᱱᱛᱮᱱ ᱟᱨᱚ ᱠᱤᱪᱷᱩ ᱢᱮᱱᱟᱜᱼᱟ ᱵᱮᱸᱜᱟᱲ ᱛᱮᱸᱜᱟᱲ ᱠᱚ
ᱦᱮᱸ ᱟᱫᱚ ᱩᱱᱤ ᱫᱚ ᱪᱮᱫ ᱞᱮᱠᱟ ᱩᱱᱤ ᱫᱚ ᱵᱟᱨᱚ ᱢᱟᱥ ᱫᱚ ᱢᱟᱱᱮ ᱜᱟᱰᱟ ᱛᱷᱟᱨᱮ ᱨᱮ ᱢᱮᱱᱟᱜᱼᱟ ᱩᱞ ᱵᱟᱨᱚ ᱢᱟᱥ ᱫᱚ ᱚᱱᱟ ᱫᱚ ᱩᱱᱤ ᱫᱚ ᱚᱱᱟ ᱚᱱᱟ ᱨᱮᱜᱮ ᱢᱮᱱᱟᱜ ᱛᱟᱭᱟ ᱩᱱᱤᱭᱟᱜ ᱪᱟᱥ ᱫᱚ ᱟᱫᱚ ᱚᱱᱟ ᱦᱳᱭ ᱢᱟᱹᱨᱤᱪ ᱪᱟᱥᱟᱜ ᱠᱟᱱ ᱜᱮᱭᱟ ᱩᱱᱤ ᱫᱚ ᱟᱨ ᱢᱟᱹᱨᱤᱪ ᱫᱚ ᱢᱟᱱᱮ ᱚᱱᱠᱟ ᱡᱤᱱᱤᱥ ᱠᱟᱱᱟ ᱠᱤ ᱚᱱᱟ ᱫᱚ ᱵᱟᱨᱚ ᱢᱟᱥ ᱪᱮᱫ ᱠᱚ ᱫᱚᱨ ᱠᱟ ᱨᱚᱜ ᱛᱟᱦᱮᱸ ᱱᱟ ᱥᱮ ᱡᱚᱛᱚ ᱚᱱᱟ ᱫᱚ ᱡᱚ ᱡᱚᱢ ᱛᱮ ᱜᱮ ᱦᱳᱭᱳᱜ ᱛᱟᱵᱚ ᱱᱟ
ᱦᱮᱸ ᱦᱮᱸ ᱟᱨ ᱢᱟᱨᱤᱪ ᱫᱚ ᱮᱢᱱᱤ ᱛᱮ ᱜᱮ ᱟᱹᱰᱤ ᱢᱟᱱᱮ ᱡᱮ ᱠᱳᱱᱳ ᱵᱮᱞᱟᱛ ᱛᱤ ᱥᱮ ᱠᱩᱯᱤ ᱛᱩᱯᱤ ᱞᱮᱠᱟ ᱢᱤᱫ ᱫᱷᱟᱣ ᱜᱚᱫ ᱜᱮᱫ ᱦᱩᱭ ᱱᱟ ᱟᱫᱚ ᱵᱟᱝ ᱤᱭᱟᱹᱜᱼᱟ ᱚᱱᱟ ᱫᱚ ᱜᱚᱫ ᱠᱟᱛᱮᱫ ᱦᱚᱸ ᱟᱵᱟᱨ ᱡᱚᱜ ᱜᱮᱭᱟ ᱡᱩᱫᱤ ᱟᱢ ᱡᱩᱫᱤᱢ ᱢᱚᱱᱮᱭᱟ ᱡᱮ ᱤᱧ ᱢᱟ. ᱨᱟᱹᱨᱤᱪ ᱢᱤᱫ ᱵᱚᱪᱷᱚᱨ ᱫᱤᱱ ᱱᱚᱶᱟ ᱢᱟᱨᱟᱹᱨᱤᱪ ᱛᱤᱧ ᱪᱟᱞᱟᱣᱟ ᱛᱟᱦᱚᱞᱮ ᱤᱱᱟᱹᱠᱷᱟᱱ ᱢᱤᱨᱤᱡ ᱪᱟᱞᱟᱜᱼᱟ ᱡᱚᱛᱚᱱ ᱡᱚᱛᱚᱱ ᱴᱷᱮᱱ ᱠᱟᱱᱟ ᱡᱷᱚᱛᱚ ᱠᱤᱪᱷᱩ ᱦᱮᱸ ᱡᱮᱢᱚᱱ ᱡᱚᱛᱚᱱᱟ ᱛᱮᱢᱚᱱ ᱢᱟᱹᱨᱤᱪ ᱫᱟᱨᱮ ᱛᱟᱦᱮ ᱱᱟ
ᱦᱳᱭ ᱡᱚᱛᱚᱱ ᱮᱢᱟᱱ ᱢᱮᱥᱮ ᱚᱱᱟ ᱢᱤᱫ ᱫᱷᱟᱣ ᱜᱚᱜ ᱵᱟᱲᱟ ᱠᱮᱫᱟᱢ ᱥᱮ ᱚᱱᱟ ᱦᱩᱭ ᱵᱟᱲᱟ ᱠᱟᱛᱮ ᱟᱫᱚ ᱚᱱᱟ ᱨᱮ ᱥᱟᱦᱟᱨ ᱠᱚᱢ ᱞᱟᱜᱟᱣ ᱯᱩ ᱵᱟᱲᱟ ᱠᱟᱛᱮ ᱯᱷᱤᱨ ᱛᱮ ᱚᱱᱟ ᱠᱚ ᱤᱭᱟᱹ ᱨᱩᱣᱟᱹᱲᱚᱜᱼᱟ ᱥᱟᱜᱮᱱ ᱨᱩᱣᱟᱹᱲᱚᱜᱼᱟ ᱱᱟᱣᱟ ᱠᱟᱛᱮᱫ ᱯᱷᱤᱨ ᱢᱟᱱᱮ ᱚᱱᱟ ᱜᱤᱰᱤ ᱵᱟᱝ ᱦᱩᱭᱩᱜ ᱛᱟᱢᱟ ᱚᱱᱟ ᱨᱮᱜᱮ ᱟᱨ ᱨᱚᱯᱷᱚᱲ ᱨᱩᱣᱟᱹᱲᱚᱜ ᱛᱟᱦᱮᱱᱟ
ᱦᱳᱭ
ᱛᱟᱞᱮ ᱵᱚᱭᱦᱟ ᱟᱯᱮ ᱫᱚ ᱠᱚᱯᱤ ᱠᱚᱫᱚ ᱯᱮ ᱪᱟᱥ ᱵᱟᱲᱟ ᱟᱠᱟᱟᱜᱼᱟ ᱥᱮ ᱟᱹᱣᱨᱤ ᱯᱮ ᱪᱟᱥ-ᱟ ᱚᱱᱟ ᱠᱚ ᱫᱚ
ᱠᱩᱯᱤ ᱠᱚᱫᱚ ᱪᱟᱥ ᱵᱟᱲᱟ ᱫᱚ ᱪᱟᱥ ᱵᱟᱲᱟ ᱜᱮ ᱟᱫᱚ ᱱᱤᱛ ᱫᱚ ᱱᱤᱛ ᱢᱟ ᱫᱟᱜ ᱥᱤᱡᱮᱱ ᱛᱟᱦᱮᱸ ᱱᱤᱛ ᱫᱚ ᱠᱚᱯᱤ ᱠᱚ ᱫᱚ ᱵᱟᱝ ᱪᱟᱥ ᱦᱩᱭᱩᱜ ᱛᱟᱦᱮᱸ ᱱᱟ ᱱᱤᱛ ᱫᱚ ᱱᱤᱛ ᱠᱚᱛᱮ
ᱟᱪᱪᱷᱟ ᱟᱪᱪᱷᱟ ᱟᱞᱮ ᱥᱮᱱ ᱫᱚ ᱵᱚᱭᱦᱟ ᱢᱟᱱᱮ ᱯᱮᱨᱟ-ᱭ ᱢᱟᱱᱮ ᱡᱟᱦᱟᱸ ᱡᱟᱦᱟᱸ